ᱦᱟᱞᱳ ᱦᱟᱞᱳ ᱦᱟ ᱟᱸᱡᱚᱢᱚᱜ ᱠᱟᱱᱟ ᱪᱮᱜ ᱠᱚ ᱵᱤᱱ ᱪᱤᱠᱟᱹ ᱵᱟᱲᱟᱭᱮᱜᱼᱟ
ᱚᱲᱟᱜ ᱠᱚᱨᱮ ᱜᱮ
ᱚ ᱟ ᱚᱰᱟᱜ ᱠᱚᱫᱚ ᱪᱮᱜ ᱠᱚ ᱦᱟᱸᱜ
ᱦᱮᱸ
ᱪᱮᱜ ᱠᱚ ᱵᱤᱱ ᱪᱤᱠᱟᱹ ᱵᱟᱲᱟᱭᱮᱜ ᱟ ᱚᱲᱟᱜ ᱠᱚᱨᱮ ᱫᱚ
ᱳᱦ ᱚᱲᱟᱜ ᱠᱚᱨᱮ ᱫᱚ ᱪᱮᱫ ᱜᱮ ᱵᱟᱝ
ᱚ ᱦᱚᱸ ᱛᱚᱞᱟ ᱵᱟᱲᱟ ᱠᱮᱫᱟ ᱯᱮ
ᱦᱳᱭ
ᱟ ᱟ ᱫᱟᱜ ᱡᱟᱯᱩᱜ ᱠᱚᱫᱚ ᱦ
ᱦᱳᱭ ᱫᱟᱜ ᱡᱟᱯᱩᱫ ᱠᱚᱫᱚ ᱦᱩᱭᱩᱜ ᱠᱟᱱ ᱜᱮᱭᱟ ᱡᱮᱛᱳ ᱵᱚᱨᱥᱟ ᱠᱟᱞ ᱠᱟᱱᱟ ᱥᱮ ᱫᱟᱜ ᱡᱟᱹᱯᱩᱫ ᱦᱩᱭᱩᱜ ᱜᱮᱭᱟ
ᱦᱚᱞᱟᱱᱚᱜ ᱫᱟᱜ ᱡᱟᱯᱩᱜ ᱠᱮᱫᱟ ᱦᱮᱸ ᱟᱞᱮ ᱥᱮᱫ ᱦᱚᱸ ᱫᱟᱜ ᱡᱟᱹᱯᱩᱫ ᱠᱮᱜᱟᱭ ᱦᱚᱞᱟ ᱜᱮ᱾
ᱟᱞᱮ ᱥᱮᱫ ᱫᱚ ᱛᱚ ᱨᱚᱦᱚᱭ ᱠᱚ ᱮᱦᱚᱵᱚᱜ ᱠᱟᱱ ᱛᱟᱯᱮᱭᱟ ᱥᱮ ᱵᱟᱝ
ᱟᱞᱮ ᱥᱮᱱ ᱫᱚ ᱟᱨᱤᱭᱜᱼᱟ ᱨᱚᱦᱚᱭ ᱠᱚᱫᱚ
ᱟᱪᱪᱷᱟ
ᱱᱮᱜᱮ ᱛᱚ ᱚᱞᱟ ᱠᱚ ᱜᱤᱰᱤ ᱵᱟᱲᱟ ᱦᱩᱭ ᱠᱟᱱᱟ
ᱟᱪᱪᱷᱟ
ᱩ ᱟᱯᱮ ᱥᱯᱮᱥᱮᱱ ᱫᱚᱠᱚ ᱮᱦᱚᱵ ᱠᱮᱜᱼᱟ
ᱟᱞᱮᱥᱮᱜ ᱦᱚᱸ ᱟᱹᱣᱨᱤ
ᱚᱦ ᱱᱚᱛᱮ ᱦᱚᱸ ᱟᱣᱨᱤ ᱭᱟᱜᱟ ᱱᱚᱛᱮ ᱫᱚ ᱟᱨᱚ ᱮᱠ ᱢᱟᱦᱱᱮ ᱫᱩ ᱢᱟᱦᱱᱮ ᱵᱟᱠᱤ ᱢᱮᱱᱟᱜ ᱜᱮᱭᱟ
ᱟᱪᱪᱷᱟ ᱩᱱᱟᱹᱜ ᱯᱚᱨᱮ ᱠᱚ ᱨᱚᱦᱚᱭᱟ
ᱦᱚᱭ ᱱᱚᱛᱮ ᱫᱚ ᱯᱚᱨᱮ ᱦᱮᱸ ᱱᱚᱛᱮ ᱚᱱᱠᱟ ᱫᱟᱜ ᱦᱚ ᱵᱟᱝ ᱫᱟᱜ ᱜᱮᱜᱟ ᱥᱮ ᱛᱚᱞᱟ ᱦᱚᱸ ᱱᱮᱜᱮ ᱦᱚᱞᱟ ᱢᱟᱫᱮᱨ ᱜᱤᱰᱤ ᱦᱩᱭᱠᱟᱱᱟ
ᱟᱪᱪᱷᱟ
ᱦᱮᱸ
ᱫᱤᱨᱤ-ᱟ ᱠᱟᱹᱴᱤᱡ
ᱦᱳᱭ
ᱟᱞᱮ ᱥᱮᱱ ᱫᱚ ᱫᱟᱜ ᱞᱮᱠᱷᱟᱡ ᱮᱦᱚᱵᱟᱠᱚ ᱦᱩᱸ ᱞᱟᱹᱭ ᱫᱟ
ᱟᱪᱪᱷᱟ ᱟᱹᱞᱤᱧ ᱢᱤᱫᱴᱤᱡ ᱴᱚᱯᱤᱠ ᱞᱤᱧ ᱠᱩᱞᱮᱭᱮᱫ ᱵᱮᱱᱟ ᱦᱮᱸ ᱥᱮ
ᱦᱳᱭ
ᱟᱨ ᱱᱮᱜ-ᱮᱛᱚ ᱛᱤᱨᱤᱥ ᱡᱩᱱ ᱠᱚ ᱥᱮᱴᱮᱨᱚᱜ ᱠᱟᱱᱟ ᱟᱫᱚ ᱪᱮᱫᱞᱮᱠᱟ ᱚᱱᱛᱮ ᱟᱯᱮ ᱥᱮᱱ ᱠᱚ ᱢᱟᱱᱟᱣᱟ
ᱱᱟᱥᱮᱫ ᱫᱚ ᱚᱱᱠᱟ ᱵᱚᱸᱜᱟ ᱵᱳᱨᱳ ᱦᱩᱭᱩᱜ-ᱟ ᱟᱨ ᱵᱟᱨᱯᱮ ᱟᱠᱷᱲᱮᱡ ᱟᱠᱷᱲᱟ ᱞᱟᱜᱽᱬᱮ ᱮᱱᱮᱡ
ᱦᱚᱸ ᱟᱨ ᱡᱟᱦᱟᱱᱟᱜ ᱠᱚ ᱧᱩᱛ ᱧᱤᱸᱫᱟᱹ ᱯᱟᱞᱮ ᱯᱨᱳᱜᱨᱟᱢ ᱠᱚ ᱦᱩᱭᱩᱜ-ᱟ ᱯᱟᱞᱮᱱ
ᱵᱟᱝᱜᱮ ᱚᱱᱠᱟᱱᱟᱜ ᱯᱨᱳᱜᱨᱟᱢ ᱫᱚ ᱵᱟᱝ ᱦᱩᱭᱩᱜ ᱜᱮᱭᱟ
ᱦᱮᱸ ᱛᱚ
ᱢᱤᱫ ᱜᱷᱟᱹᱲᱤᱡ ᱜᱮ ᱦᱩᱭᱩᱜ-ᱟ ᱵᱮᱥᱤᱠᱷᱚᱱ ᱦᱚᱸ ᱵᱟᱝ ᱦᱩᱭᱩᱜ-ᱟ ᱵᱚᱸᱜᱟ ᱵᱩᱨᱩ ᱦᱩᱭᱮᱱᱟ ᱛᱟᱨᱯᱚᱨ ᱵᱟ ᱡᱟᱦᱟᱸᱭ ᱠᱚ ᱡᱟᱦᱟᱱᱟᱜ ᱠᱚ ᱞᱟᱹᱭᱟ ᱚᱱᱟ ᱵᱟᱨᱮᱛᱮ ᱟᱨ ᱥᱮᱨᱮᱧ ᱠᱚ ᱡᱚᱫᱤ ᱱᱤᱨᱵᱟᱨ ᱦᱩᱭᱩᱜ ᱠᱷᱟᱱ᱾ ᱟᱨ ᱢᱩᱪᱟᱹᱫ ᱨᱮ ᱯᱮ ᱟᱠᱷᱲᱟ ᱜᱟᱱ ᱮᱱᱮᱡ ᱠᱟᱛᱮᱜ᱾ ᱟᱫᱚ ᱱᱟᱭᱠᱮ ᱤᱫᱤ ᱦᱚᱴᱚ ᱠᱟᱛᱮᱫᱚ ᱪᱟᱵᱟᱜ-ᱟ᱾
ᱦᱮᱸ ᱟᱹᱰᱤ ᱱᱟᱯᱟᱭ ᱦᱮᱸ ᱟᱹᱰᱤ ᱱᱟᱯᱟᱭᱛᱚ
ᱟᱯᱮ ᱥᱮᱫ ᱫᱚ?
ᱦᱮᱸ ᱟᱞᱮ ᱥᱮᱱ ᱦᱚᱸ ᱚᱝᱠᱟ ᱜᱮ ᱥᱮᱛᱟᱜ ᱨᱮ ᱵᱚᱸᱜᱟ-ᱵᱩᱨᱩ ᱠᱚᱞᱮ ᱮᱸ ᱥᱟᱹᱛ ᱵᱟᱲᱟᱜ-ᱟ᱾ ᱚᱱᱠᱟ ᱠᱟᱹᱴᱤᱡ ᱯᱨᱚᱥᱟᱫ ᱠᱚ ᱵᱮᱱᱟᱣ ᱟᱨ ᱚᱱᱟ ᱠᱚ ᱡᱚᱢ ᱵᱟᱲᱟ ᱠᱟᱛᱮᱱ᱾ ᱚᱝᱠᱟᱜᱮ᱾ ᱟᱵᱚᱨᱮᱱ ᱜᱮ ᱵᱚᱸᱜᱟ ᱵᱳᱨᱳ ᱵᱤᱨ ᱥᱤᱫᱟᱹ ᱠᱟᱹᱱᱩ ᱩᱱᱠᱤᱱᱟᱜ ᱵᱟᱨᱮ ᱠᱟᱹᱴᱤᱡ ᱪᱟᱨᱪᱟ ᱦᱩᱭᱩᱜ-ᱟ᱾ ᱚᱝᱠᱟ ᱠᱟᱹᱴᱤᱡ ᱠᱚᱢᱯᱤᱴᱤᱥᱚᱱ ᱠᱚ ᱛᱟᱦᱮᱱᱟ᱾ ᱟᱨ ᱚᱱᱠᱟᱜᱮ᱾ ᱦᱩᱭᱩᱜ ᱛᱟᱭᱟ ᱯᱨᱟᱭᱤᱥ ᱠᱚ ᱪᱟᱯᱟᱞᱚᱜ-ᱟ ᱟᱨ ᱚᱱᱠᱟᱜ ᱜᱮ ᱯᱨᱚᱥᱟᱫ ᱠᱚ ᱡᱚᱢ ᱵᱟᱲᱟᱭ ᱛᱟᱦᱮᱱᱟ ᱟᱨᱦᱚᱸ ᱚᱱᱠᱟ ᱜᱮ᱾ ᱱᱟᱭᱠᱮ ᱠᱚ ᱫᱟᱨᱟᱢ ᱤᱫᱤᱭᱼᱟ ᱛᱟᱨᱟᱥᱤᱧ ᱵᱮᱲᱟ ᱜᱮ
ᱟᱪᱪᱷᱟ᱾
ᱟᱸ ᱟᱫᱚ ᱟᱯᱮ ᱥᱮᱱ ᱫᱚ ᱩᱱᱠᱤᱱ ᱢᱩᱨᱛᱤ ᱠᱚ ᱵᱮᱱᱟᱣ ᱠᱟᱫ ᱠᱤᱱᱟ ᱥᱮ ᱵᱟᱝ ᱟᱵᱚᱨᱮᱱ ᱵᱚᱸᱜᱟ ᱵᱩᱨᱩ?
ᱵᱟᱝᱜᱮ ᱵᱟᱝᱠᱚ ᱵᱮᱱᱟᱣ ᱠᱟᱜ ᱠᱤᱱᱟᱹ ᱟᱫᱚ ᱞᱟᱹᱭ ᱵᱟᱲᱟᱭᱮᱫ ᱜᱮᱭᱟ ᱠᱚ ᱱᱷᱟᱜ ᱠᱷᱟᱱ᱾ ᱵᱮᱱᱟᱣ ᱨᱮᱱᱟᱜ ᱠᱟᱛ
ᱚᱷ ᱦᱮᱸᱛᱚ ᱟᱫᱚ ᱢᱟᱠᱷᱟᱱ ᱦᱮᱸ ᱟᱞᱮ ᱥᱮᱱ ᱫᱚ ᱵᱮᱱᱟᱣ ᱢᱮᱱᱟᱜ ᱠᱤᱱᱟ ᱟᱵᱚᱨᱮᱱ ᱦᱚᱸᱛᱚ ᱵᱚᱸᱜᱟ ᱵᱩᱨᱩ ᱠᱟᱱᱟ ᱠᱤᱱ ᱪᱮᱫᱟᱜ ᱥᱮ ᱵᱟᱝᱠᱷᱟᱱ᱾ ᱜᱤᱫᱽᱨᱟᱹ ᱠᱚᱦᱚᱸ ᱠᱚ ᱴᱷᱤᱠᱟᱹᱭᱟᱠᱚ ᱢᱮᱱᱠᱷᱟᱱ ᱱᱩᱠᱤᱱ ᱫᱚ ᱚᱠᱚᱭ ᱛᱤᱠᱤᱱ ᱠᱟᱱᱟᱠᱤᱱ ᱱᱚᱝᱠᱟ ᱚᱱᱠᱟᱱ ᱱᱚᱝᱠᱟᱱ ᱰᱷᱤᱨᱤᱠ ᱛᱟᱦᱮᱱᱟ ᱠᱚ ᱥᱮ ᱫᱤᱨᱤ ᱦᱚᱸ ᱟᱵᱚᱨᱮᱱ ᱵᱚᱸᱜᱟ ᱵᱩᱨᱩ ᱠᱟᱱ ᱜᱮᱭᱟᱠᱤᱱ ᱮᱱᱠᱷᱟᱱ ᱡᱟᱦᱟᱸᱭ ᱠᱚ ᱜᱤᱫᱽᱨᱟᱹ ᱠᱚ ᱞᱟᱹᱭᱟ ᱠᱚ ᱱᱩᱠᱤᱱ ᱫᱚ ᱪᱤᱞᱤ ᱵᱚᱸᱜᱟ ᱠᱟᱱᱟ ᱠᱤᱱ ᱪᱤᱞᱤ ᱠᱟ ᱪᱤᱞᱤ ᱵᱟᱝ ᱠᱟᱱᱟ ᱠᱤᱱ᱾ ᱩᱱᱠᱤᱱ ᱫᱚᱠᱚ ᱴᱷᱤᱠᱟᱹᱭᱟ ᱠᱚ ᱜᱤᱫᱽᱨᱟᱹ ᱠᱚ ᱵᱟᱝ ᱡᱮ ᱱᱩᱠᱤᱱ ᱩᱱᱠᱩ ᱠᱟᱱᱟ ᱠᱚ ᱢᱮᱱᱛᱮ ᱮᱱᱠᱷᱟᱱ ᱴᱷᱤᱠᱟᱹᱭᱟ ᱠᱚ ᱵᱟᱝ ᱦᱳᱭ᱾ ᱱᱩᱠᱤᱱ ᱥᱤᱫᱩ ᱠᱟᱱᱳ ᱠᱟᱱᱟ ᱠᱤᱱ ᱟᱫᱚ ᱟᱞᱮ ᱱᱚᱣᱟ ᱠᱚᱨᱮ ᱫᱚ ᱯᱨᱟᱭ ᱜᱮ ᱵᱮᱱᱟᱣ ᱠᱟᱜ ᱠᱚᱣᱟ ᱠᱚ ᱡᱟᱦᱟᱸ ᱠᱚᱨᱮ ᱵᱚᱸᱜᱟ ᱵᱩᱨᱩᱭᱟᱠᱚ᱾
ᱦᱳᱭ ᱦᱳᱭ ᱟᱞᱮᱥᱮᱫ ᱦᱚᱸ ᱵᱮᱱᱟᱣ ᱫᱚ ᱦᱩᱭ ᱟᱠᱟᱱᱟ ᱛᱚ ᱟᱞᱮ ᱴᱷᱮᱱ ᱱᱚᱰᱮ ᱜᱮ ᱵᱟᱹᱠᱤ ᱦᱮᱱᱟᱜ-ᱟ ᱟᱹᱰᱤ ᱵᱮᱱᱟᱣ ᱦᱩᱭᱩᱜ ᱾
ᱦᱮᱸ ᱛᱚ᱾ ᱩᱱᱠᱤᱱ ᱫᱚ ᱟᱵᱚᱨᱮᱱ ᱵᱚᱸᱜᱟ ᱵᱩᱨᱩ ᱠᱟᱱᱟ ᱪᱮᱫᱟᱜ ᱥᱮ ᱦᱚᱲ ᱜᱤᱫᱽᱨᱟᱹ ᱠᱚᱠᱚ ᱪᱤᱱᱦᱟᱹᱣ ᱠᱚᱣᱟ ᱟᱨ ᱟᱝᱠᱟᱜᱮ ᱟᱫᱚ ᱟᱯᱮ ᱥᱮᱱ ᱫᱚ ᱡᱟᱦᱟᱱᱟᱜ ᱠᱚ ᱵᱟᱝ ᱦᱩᱭᱩᱜ ᱠᱟᱱᱟ ᱤᱱᱟᱹ ᱯᱚᱨ?
ᱵᱟᱝᱜᱮ᱾
ᱚ ᱟᱞᱮᱥᱮᱱ ᱟᱞᱮ ᱥᱮᱱ ᱫᱚ ᱱᱚᱜᱼᱚᱭ ᱥᱮᱴᱮᱨᱚᱜ ᱠᱟᱱᱟ ᱵᱩᱨᱩ ᱵᱚᱸᱜᱟᱜ ᱠᱟᱱᱟᱞᱮ ᱟᱞᱮ ᱥᱮᱱ ᱠᱚᱠᱷ ᱛᱮ ᱨᱮ
ᱟᱪᱪᱷᱟ ᱚ ᱚᱱᱠᱟ ᱫᱚ ᱯᱟᱛ ᱦᱚᱭ ᱠᱚᱫᱚ ᱦᱚᱭᱚᱜ ᱠᱟᱱ ᱜᱮᱭᱟ ᱱᱚᱜᱚᱭ ᱦᱩᱭᱮᱱᱟ ᱦᱚᱞᱟ ᱦᱚᱸ ᱦᱩᱭᱮᱱᱟ
ᱦᱮᱸ
ᱟᱞᱮᱥᱮᱫ ᱦᱚᱸ ᱱᱚᱛᱮ ᱦᱩᱭ ᱵᱟᱲᱟᱜ ᱞᱤᱜᱤᱱᱟᱜ ᱵᱩᱨᱩ ᱵᱚᱸᱜᱟ ᱱᱚᱛᱮ ᱥᱮᱴᱮᱨᱚᱜ ᱠᱟᱱᱟ ᱟᱫᱚ ᱚᱱᱟ ᱠᱚᱜᱮ ᱚᱲᱟᱜ ᱠᱚᱨᱮ ᱥᱟᱡᱽ ᱥᱟᱯᱲᱟᱣ ᱠᱚ ᱦᱩᱭᱩᱜ ᱠᱟᱱᱟ ᱱᱚᱛᱮ ᱦᱚᱝ ᱪᱟᱞᱟ ᱠᱚᱯᱮ ᱜᱤᱰᱤ ᱵᱟᱲᱟ ᱦᱩᱭ ᱠᱟᱱᱟ ᱟᱫᱚ ᱚᱱᱟ ᱠᱚᱛᱮ ᱧᱮᱞ ᱥᱟᱢᱴᱟᱣ ᱦᱩᱭᱩᱜ ᱠᱟᱱᱟ
ᱦᱳᱭ ᱦᱳᱭ
ᱦᱩᱸ
ᱵᱩᱨᱩ ᱵᱚᱸᱜᱟ ᱫᱚ ᱛᱤᱱᱟᱹᱜ ᱥᱟᱺᱜᱤᱧ ᱜᱮᱭᱟ ᱟᱯᱮᱴᱷᱮᱱ ᱠᱷᱚᱱ ᱫᱚ?
ᱟᱞᱮ ᱥᱮᱱ ᱠᱷᱚᱱ ᱫᱚ ᱥᱩᱨ ᱜᱮᱭᱟ ᱢᱟᱱᱮ ᱫᱚ ᱟᱞᱮ ᱫᱚ ᱟᱞᱮ ᱠᱟᱱ ᱜᱮᱞᱮ ᱟᱞᱮ ᱱᱚᱸᱰᱮ ᱜᱮᱞᱮ ᱵᱚᱸᱜᱟᱭᱟ᱾
ᱟᱪᱪᱷᱟ ᱢᱟᱱᱮ ᱥᱩᱨ ᱜᱮ
ᱦᱳᱭ᱾
ᱦᱩᱸ
ᱟᱞᱮ ᱠᱚᱜᱮ ᱟᱫᱚ ᱦᱮᱸ ᱟᱞᱮ ᱱᱚᱰᱮ ᱫᱚ ᱥᱟᱺᱜᱤᱧ ᱥᱟᱺᱜᱤᱧ ᱠᱷᱚᱱ ᱠᱚ ᱦᱤᱡᱩᱜᱼᱟ ᱵᱟᱥᱟ ᱛᱮᱜ ᱠᱚ ᱛᱟᱦᱮᱱᱟ ᱠᱚ ᱟᱫᱚ ᱩᱱᱠᱩ ᱠᱚ ᱠᱟᱹᱴᱤᱡ ᱧᱩᱛ ᱧᱤᱫᱟᱹ ᱠᱚ ᱵᱟᱥᱟᱜ ᱟᱠᱚ ᱥᱮ ᱩᱱᱠᱩ ᱠᱚ ᱠᱟᱹᱴᱤᱡ ᱥᱮᱵᱟ ᱠᱚ ᱦᱩᱭᱩᱜᱼᱟ
ᱟᱪᱪᱷᱟ ᱡᱟᱦᱟᱸᱱᱟᱜ ᱯᱨᱳᱜᱨᱟᱢ ᱴᱳᱜᱨᱟᱢ ᱛᱟᱦᱮᱱ ᱜᱮᱭᱟ ᱥᱮ ᱪᱮᱫ ᱟᱭᱩᱵ ᱵᱮᱲᱟ
ᱦᱮ ᱟᱹᱭᱩᱵ ᱵᱮᱲᱟ ᱵᱟᱭ ᱛᱟᱦᱮᱱᱟ ᱫᱤᱱ ᱵᱷᱳᱨ ᱜᱮ ᱦᱩᱭᱩᱜᱼᱟ ᱯᱟᱛᱟ ᱠᱚ ᱦᱩᱭᱩᱜᱼᱟ ᱟᱨ ᱧᱩᱛ ᱧᱤᱫᱟᱹ ᱫᱚ ᱟᱵᱚ ᱠᱟᱹᱴᱤᱡ ᱪᱷᱟᱛᱤᱠ ᱠᱚ ᱠᱟᱹᱴᱤᱡ ᱠᱚ ᱵᱚᱫᱢᱟᱥ ᱜᱮᱭᱟ ᱛᱚ ᱮᱱᱠᱷᱟᱱ ᱚᱱᱟᱛᱮ ᱧᱩᱛ ᱧᱤᱫᱟᱹ ᱫᱚ ᱵᱟᱝ ᱦᱩᱭᱩᱜ ᱠᱟᱱᱟ
ᱟᱪᱪᱷᱟ ᱪᱤᱞᱤ ᱵᱚᱸᱜᱟ ᱠᱚ ᱵᱚᱸᱜᱟᱭ ᱜᱮᱭᱟ ᱚᱸᱰᱮ ᱫᱚ
ᱱᱚᱸᱰᱮ ᱫᱚᱠᱚ ᱵᱚᱸᱜᱟ ᱟᱭᱟ ᱜᱚᱴᱟ ᱥᱤᱞᱟᱹ ᱵᱟᱵᱟ ᱠᱚ ᱵᱚᱸᱜᱟ ᱟᱭᱟ ᱢᱟᱨᱟᱝ ᱵᱩᱨᱩ ᱦᱚᱸᱠᱤᱱ ᱛᱟᱦᱮᱱᱟ ᱟᱫᱚ ᱟᱵᱚ ᱡᱟᱦᱟᱸᱜ ᱜᱮ ᱢᱟᱱᱮ ᱢᱟᱨᱟᱝ ᱵᱩᱨᱩ ᱜᱮᱠᱚ ᱵᱚᱸᱜᱟ ᱟᱹᱠᱤᱱᱟ
ᱦᱩᱸ
ᱦᱮᱸ ᱩᱱᱠᱤᱱ ᱜᱟᱹᱭ ᱵᱚᱸᱜᱟ ᱫᱮᱵᱟᱼᱥᱮᱵᱟ ᱠᱤᱱ ᱜᱮᱭᱟ ᱫᱟ ᱫᱟᱬᱟ ᱞᱮᱠᱟᱱ ᱡᱟᱭᱜᱟ ᱦᱚᱸ ᱢᱮᱱᱟᱜ ᱮᱱᱠᱷᱟᱱ ᱫᱟᱬᱟᱭᱟᱠᱚ ᱦᱚᱲ ᱥᱟᱺᱜᱤᱧ ᱥᱟᱺᱜᱤᱧ ᱦᱚᱲ ᱠᱚ ᱜᱩᱡᱩᱜ ᱟᱠᱚ ᱛᱟᱦᱮᱱᱟ ᱠᱚ ᱵᱟᱥᱟᱦᱟᱛᱮᱱ ᱟᱫᱚ ᱩᱱᱠᱩ ᱠᱚ ᱧᱮᱞ ᱥᱟᱢᱴᱟᱣ ᱠᱚ ᱦᱩᱭᱩᱜᱼᱟ ᱟᱞᱮ ᱫᱚ ᱦᱩᱸ ᱚᱱᱛᱮ ᱫᱚ ᱪᱮᱫ ᱯᱟᱛᱟ ᱠᱚ ᱦᱩᱭᱮᱱᱟ ᱦᱟᱸ
ᱳ ᱚᱱᱚᱝᱠᱟ ᱵᱟᱝ ᱟᱸᱡᱚᱢᱚᱜ ᱠᱟᱱᱟ
ᱚ ᱦᱚ ᱫᱟᱠᱟ ᱠᱚᱫᱚ ᱡᱚᱢ ᱵᱟᱲᱟ ᱦᱩᱭᱱᱟ
ᱟᱹᱣᱲᱤ ᱦᱳᱭᱳᱜᱼᱟ ᱱᱟᱦᱟᱜ
ᱟᱪᱪᱷᱟ
ᱠᱚᱲᱮ ᱧᱚᱜ ᱛᱮ
ᱯᱚᱨᱤᱭᱚᱜ ᱛᱮ ᱵᱟᱝ ᱦᱳᱭ ᱚᱱᱟ ᱦᱚ ᱱᱟᱯᱟᱭ ᱜᱮ
ᱦᱳᱭ ᱟᱨᱚ ᱡᱟᱦᱟᱱᱟᱜ ᱴᱚᱯᱤᱠ ᱨᱮᱱᱟᱜ ᱡᱟᱦᱟᱱᱟᱜ ᱠᱩᱠᱞᱤ ᱛᱟᱦᱮᱱ ᱠᱟᱱ
ᱢᱟᱥᱮ ᱞᱟᱹᱭ ᱛᱟᱵᱤᱱ ᱟᱹᱵᱤᱱ ᱱᱚᱱᱛᱮ ᱠᱷᱚᱱᱟᱜ
ᱟᱹᱞᱤᱧ
ᱦᱟ ᱢᱟᱥᱮ ᱢᱤᱫ ᱵᱟᱨ
ᱦᱳᱭ ᱟᱫᱚ ᱪᱮᱫ ᱞᱤᱧ ᱞᱟᱹᱭᱟ ᱟᱨ ᱜᱟᱭᱟᱱ ᱠᱚᱵᱤᱱ ᱯᱟᱲᱦᱟᱣ ᱟᱠᱟᱫ ᱜᱮᱭᱟ
ᱦᱮᱸ
ᱜᱟᱭᱟᱱ ᱠᱚᱵᱤᱱ ᱯᱟᱲᱦᱟᱣ ᱟᱠᱟᱫ ᱜᱮᱭᱟ ᱢᱟᱱᱮ ᱧᱮᱞ ᱨᱮᱱᱟᱜ ᱠᱟᱛᱷᱟ ᱫᱚ ᱵᱟᱝ ᱞᱤᱧ ᱞᱟᱹᱭᱮᱫᱟ ᱢᱟᱱᱮ ᱟᱹᱰᱤ ᱜᱟᱱ ᱜᱮᱛᱚ ᱯᱩᱛᱷᱤ ᱠᱚ ᱩᱰᱩᱠ ᱟᱠᱟᱱᱟ ᱜᱟᱭᱟᱱ ᱨᱮᱱᱟᱜ
ᱛᱚ ᱯᱟᱲᱦᱟᱣ ᱠᱟᱱ ᱜᱮᱭᱟᱵᱤᱱ,
ᱦᱚᱸ ᱠᱤᱪᱷᱤᱠ ᱤᱱᱠᱟᱹ ᱦᱟᱹᱞᱠᱟᱹ ᱯᱟᱹᱞᱠᱟ. ᱩᱱᱟᱜ ᱫᱚ ᱵᱟᱝ ᱜᱮ ᱱᱟᱦᱟᱜ,
ᱞᱚᱦᱚ ᱵᱤᱨ ᱵᱤᱱ ᱯᱟᱲᱦᱟᱣ ᱟᱠᱟᱱᱟ,
ᱞᱚᱦᱚ ᱵᱤᱨ ᱫᱚ ᱩᱱᱟᱹᱜ ᱫᱚ ᱦᱟᱸᱜ ᱵᱟᱞᱤᱧ ᱯᱟᱲᱟᱣ ᱟᱠᱟᱱ ᱩᱱᱟᱹᱜ ᱫᱚ ᱦᱟᱸᱜ ᱪᱤᱠᱤᱹᱛᱮᱫᱚ ᱩᱱᱟᱹ ᱫᱚᱞᱤᱧ ᱯᱟᱲᱦᱣᱟ
ᱟᱪᱪᱷᱟ ᱟᱪᱪᱷᱟ ᱟᱪᱪᱷᱟ ᱚᱱᱟ ᱠᱷᱚᱱᱟᱜ ᱜᱮ ᱢᱤᱫᱴᱟᱝ ᱠᱩᱠᱞᱤ ᱛᱟᱦᱮᱸ ᱞᱮᱱᱟ, ᱟᱪᱪᱷᱟ ᱴᱷᱤᱠ ᱜᱮᱭᱟ ᱛᱟᱦᱞᱮ ᱮᱢᱱᱤᱜᱮ ᱞᱟᱹᱭᱮᱜ-ᱟ ᱞᱤᱧ ᱡᱮ ᱱᱤᱛᱟᱜ ᱢᱟ ᱪᱮᱫ ᱞᱮᱠᱟ ᱟᱵᱚᱣᱟᱜ ᱥᱟᱱᱛᱟᱲ ᱥᱟᱶᱛᱟᱨ ᱨᱮ ᱥᱮᱸᱫᱽᱨᱟ ᱛᱚ ᱞᱟᱦᱟ ᱠᱷᱚᱱᱟᱜ ᱢᱮᱱᱟᱜ ᱟᱠᱟᱫᱟ ᱟᱨ ᱤᱱᱟᱹ ᱫᱚ ᱢᱤᱫᱴᱤᱱ, ᱥᱮᱨᱣᱟ ᱦᱚᱸ ᱢᱮᱫ ᱥᱮᱸᱫᱽᱨᱟ ᱢᱮᱱᱟᱜ ᱛᱟᱵᱚᱱᱟ ᱡᱮ ᱥᱮᱸᱫᱽᱨᱟ ᱭᱟᱠᱚ ᱢᱤᱫᱴᱟᱝ ᱫᱤᱱ ᱨᱮ ᱛᱚ ᱱᱤᱛᱳᱜ ᱛᱚ ᱱᱚᱝᱠᱟ ᱦᱳᱭᱳᱜ ᱠᱟᱱᱟ ᱡᱮ ᱫᱤᱱ ᱫᱤᱱ ᱛᱮ ᱥᱮᱸᱫᱽᱨᱟ ᱫᱚ ᱢᱟᱱᱟᱭᱮᱫᱼᱟ ᱠᱚ ᱡᱮ ᱡᱤᱵᱽ ᱡᱤᱭᱟᱹᱞᱤ ᱜᱚᱡ ᱫᱚ ᱢᱟᱱᱟᱭ ᱫᱟᱠᱚ ᱛᱚ ᱟᱵᱤᱱ ᱪᱮᱫ ᱵᱤᱱ ᱞᱟᱹᱭᱟ ᱡᱮ ᱟᱵᱚᱣᱟᱜ ᱛᱟᱞᱦᱮ ᱟᱵᱚᱣᱟᱜ ᱥᱮᱨᱣᱟ ᱨᱮ ᱪᱮᱫ ᱞᱮᱠᱟ ᱤᱯᱷᱮᱠᱴ ᱧᱩᱨᱩ ᱫᱟᱲᱮᱭᱟᱜ-ᱟ ᱱᱚᱣᱟ ᱪᱮᱛᱟᱱ ᱨᱮ?
ᱢᱮᱱ ᱚᱱᱟ ᱫᱚ ᱟᱵᱚᱣᱟᱜ ᱥᱮᱨᱣᱟ ᱨᱮᱫᱚ ᱢᱤᱫᱴᱮᱱ ᱱᱤᱭᱚᱢ ᱠᱟᱱᱟ ᱵᱤᱨ ᱵᱩᱨᱩ, ᱡᱤᱵᱽᱡᱚᱱᱛᱩ ᱠᱚᱠᱚ ᱛᱟᱦᱮᱱᱟᱠᱚ᱾ ᱩᱱᱠᱩ ᱦᱚᱸ ᱱᱟᱯᱟᱭ ᱡᱤᱥ ᱡᱤᱱᱤᱥ ᱠᱟᱱᱟ ᱠᱚ, ᱯᱟᱛᱟ ᱦᱚᱸ ᱢᱤᱫᱴᱟᱝ ᱥᱮᱸᱫᱽᱨᱟ ᱡᱤᱱᱤᱥ ᱠᱟᱱᱟ ᱡᱟᱦᱟᱸ ᱟᱵᱚ ᱵᱚᱱ ᱵᱚᱸᱜᱟᱭᱟ ᱟᱵ ᱚᱝ ᱢᱟᱱᱮ ᱯᱟᱛᱟ ᱥᱮᱱᱫᱚᱧᱟ ᱟᱸᱢᱚᱢ ᱠᱟᱜ ᱜᱮᱭᱟ ᱵᱮᱱ ᱯᱟᱞᱮᱱ ᱦᱟᱸᱜ᱾
ᱦᱳᱭ ᱦᱳᱭ᱾
ᱦᱮᱸ ᱚᱱᱟ ᱫᱚ ᱮ ᱱᱤᱭᱚᱢ ᱠᱟᱱᱟ, ᱚᱱᱟ ᱫᱚ ᱵᱚᱸᱜᱟ ᱜᱮᱭᱟ, ᱥᱮᱸᱫᱽᱨᱟᱭ ᱜᱮᱭᱟ ᱠᱚ᱾ ᱵᱟᱝᱠᱤ ᱪᱟᱞᱟᱜ ᱜᱮᱭᱟ ᱠᱚ, ᱡᱤᱵᱽᱡᱚᱱᱛᱩ ᱠᱚ ᱵᱟᱠᱚ ᱜᱚᱡ ᱠᱚ ᱨᱮᱦᱚᱸ ᱱᱤᱭᱚᱢ ᱠᱟᱱᱟ ᱪᱟᱞᱟᱜ ᱜᱮᱭᱟ ᱠᱚ᱾ ᱟᱨ ᱚᱝᱠᱟ ᱵᱟᱠ ᱯᱩᱥᱩ ᱠᱚ ᱦᱟᱸᱜ ᱠᱚᱣᱟ ᱜᱚᱡ ᱠᱚᱫᱚ ᱚᱠᱟ ᱠᱚ ᱪᱟᱞᱟᱜ ᱜᱮᱭᱟ, ᱪᱟᱞᱟᱣ ᱠᱟᱛᱮ ᱠᱚ ᱦᱤᱡᱩᱜ ᱜᱮᱭᱟ ᱯᱟᱛᱟ ᱥᱮᱸᱫᱽᱨᱟ ᱠᱟᱱᱟ᱾ ᱟᱨ ᱥᱮᱱ ᱠᱟᱛᱮᱫ ᱠᱚ ᱜᱮᱭᱟ ᱱᱤᱭᱟᱹᱢ ᱠᱟᱱᱟ ᱢᱤᱫᱴᱟᱝ, ᱵᱚᱸᱜᱟ ᱵᱳᱩᱨᱩ ᱟᱛᱮᱫ ᱠᱚ ᱪᱟᱞᱟᱜ ᱟᱠᱚ, ᱦᱤᱡᱩᱜ ᱟᱠᱚ᱾ ᱟᱨ ᱚᱱᱠᱟᱜᱮ ᱛᱩᱢᱫᱟᱜ ᱴᱟᱢᱟᱠ ᱟᱛᱮᱫ ᱠᱚ ᱫᱟᱨᱟᱢ ᱟᱹᱜᱩ ᱠᱚᱣᱟ, ᱤᱭᱟᱹ ᱨᱮᱫᱚ ᱥᱚᱢᱟᱡᱽ ᱨᱮᱫᱚ᱾
ᱦᱳᱭ, ᱛᱚ ᱟᱹᱵᱤᱱ ᱫᱚ ᱪᱮᱫ ᱵᱤᱱ ᱞᱟᱹᱭᱟ ᱡᱮ ᱡᱩᱫᱤ ᱟᱵᱚᱣᱟᱜ ᱢᱟᱱᱮ ᱡᱚᱫᱤ ᱱᱚᱣᱟ ᱵᱟᱧᱪᱟᱣ ᱫᱚᱦᱚ ᱞᱟᱠ ᱵᱟᱸᱧᱪᱟᱣ ᱫᱚᱦᱚ ᱛᱚ ᱞᱟᱹᱠᱛᱤ ᱠᱟᱱᱟ, ᱵᱟᱸᱧᱪᱟᱣ ᱫᱚᱦᱚ ᱞᱟᱹᱜᱤᱫ ᱛᱮ ᱢᱟᱱᱮ ᱡᱤᱭᱟᱹᱞᱤ ᱜᱚᱡ ᱫᱚ ᱵᱟᱝ ᱨᱮᱦᱚᱸ ᱦᱩᱭᱩᱜ ᱜᱮᱭᱟ ᱥᱮ ᱪᱮᱫ ᱞᱮᱠᱟ?
ᱦᱳᱭ ᱚᱱᱟ ᱠᱚᱫᱚ ᱵᱟᱝ ᱫᱚᱨᱠᱟᱨ ᱠᱟᱱᱟ, ᱡᱤᱵᱽᱼᱡᱚᱱᱛᱩ ᱫᱚ ᱟᱵᱚᱨᱮᱱ ᱢᱤᱫᱴᱟᱝ ᱞᱟᱹᱭ ᱞᱮᱠᱷᱟᱱ ᱫᱚ ᱟᱵᱚ ᱨᱮᱱ ᱡᱤᱵᱽ ᱡᱚᱱᱛᱩ ᱢᱮᱱᱟᱜ ᱠᱚᱣᱟ ᱯᱟᱠ ᱯᱚᱥᱩ ᱢᱮᱱᱟᱜ ᱠᱚᱣᱟ ᱩᱱᱠᱩ ᱫᱚ ᱩᱱᱠᱩᱜ ᱦᱚᱸ ᱢᱟᱱ ᱮᱢᱴ ᱡᱣᱟ ᱠᱚ ᱢᱮᱱᱟᱜᱼᱟ᱾ ᱩᱱᱠᱩ ᱛᱟᱦᱮᱸ ᱞᱮᱱᱠᱷᱟᱱ ᱠᱚ ᱛᱤᱱᱟᱹᱜ ᱵᱮᱥ ᱵᱩᱡᱷᱟᱹᱜᱼᱟ
ᱚᱱᱟᱜᱮ ᱟᱨᱼᱼ
ᱟᱨ ᱪᱮᱫ ᱤᱧ ᱞᱮᱭᱟ, ᱚᱱᱟᱜᱮ ᱡᱮ ᱞᱟᱦᱟ ᱛᱮᱫᱚ ᱱᱚᱝᱠᱟ ᱦᱩᱭᱱᱟ ᱥᱮᱸᱫᱽᱨᱟ ᱫᱚ ᱪᱮᱫ ᱞᱟᱹᱜᱤᱫ ᱠᱚ ᱥᱮᱸᱫᱽᱨᱟᱭᱮᱫ ᱛᱟᱦᱮᱱᱟ, ᱥᱮᱸᱫᱽᱨᱟ ᱫᱚ ᱞᱟᱦᱟᱛᱮ ᱱᱚᱣᱟᱛ ᱠᱷᱟᱹᱛᱤᱨ ᱠᱚ ᱥᱮᱸᱫᱽᱨᱟᱭᱮᱫ ᱛᱟᱦᱮᱱᱟ ᱡᱮ ᱟᱠᱚ ᱡᱟᱛᱮ ᱚᱱᱟ ᱡᱤᱞ ᱠᱚ ᱡᱚᱢ ᱠᱟᱛᱮ ᱵᱟᱧᱪᱟᱣ ᱠᱚ ᱛᱟᱦᱮᱱ ᱢᱟ ᱥᱮᱪᱮᱫ, ᱦᱳᱭ ᱛᱚ ᱱᱤᱛ ᱛᱚ ᱟᱨ ᱚᱱᱟ ᱨᱮᱱᱟᱜ ᱛᱚ ᱟᱨ ᱚᱱᱠᱟ ᱡᱟᱹᱨᱩᱲᱟᱹᱛ ᱵᱟᱹᱱᱩᱜᱼᱟ ᱥᱮ ᱡᱮ ᱥᱮᱸᱱᱫᱽᱨᱟ ᱵᱟᱭ ᱥᱮᱸᱫᱽᱨᱟ ᱞᱮᱠᱷᱟᱱ ᱫᱚ ᱢᱤᱫ ᱦᱚᱲᱟᱜ ᱞᱟᱡ ᱵᱟᱝ ᱵᱤᱜ ᱛᱟᱭᱟ ᱥᱮ ᱨᱮᱸᱜᱮᱡ ᱛᱮ ᱜᱩᱡᱩᱜ ᱟᱭ ᱛᱚ ᱡᱟᱦᱟᱸ ᱦᱳᱭᱳᱜ ᱠᱟᱱᱟ ᱡᱟᱦᱟᱸ ᱥᱮᱸᱱᱫᱨᱟᱮᱫᱼᱟ ᱠᱚ ᱚᱱᱟ ᱫᱚ ᱡᱚᱢ ᱪᱮᱛᱟᱱ ᱨᱮᱜᱮ ᱚᱱᱟᱜᱮ, ᱚᱱᱟᱜᱮ ᱠᱟᱱᱟ
ᱦᱮᱸ
ᱚᱱ ᱚᱱᱟ ᱜᱮ ᱡᱮ ᱥᱮᱸᱫᱽᱨᱟ ᱫᱚ ᱵᱟᱝ ᱥᱮᱸᱫᱽᱨᱟ ᱞᱮᱠᱷᱟᱱ ᱜᱮ ᱵᱷᱟᱜᱤᱼᱟ ᱟᱨᱼᱼ ᱪᱟᱞᱟᱣ ᱠᱟᱛᱮ ᱦᱮᱡ ᱫᱚ ᱜᱟᱱᱚᱜ ᱜᱮᱭᱟ ᱡᱮ ᱥᱮᱸᱫᱽᱨᱟ ᱧᱩᱛᱩᱢ ᱛᱮ ᱥᱮᱱ ᱠᱟᱛᱮᱫ ᱦᱮᱡ᱾
ᱦᱮᱸ ᱚᱱᱟ ᱫᱚ ᱢᱤᱫᱴᱟᱝ ᱥᱮᱸᱫᱽᱨᱟ ᱠᱟᱱ ᱛᱮ ᱵᱚᱸᱜᱟ ᱵᱩᱨᱩᱼᱼ
ᱪᱟᱣ ᱛᱟᱦᱮᱭᱱᱟ ᱦᱳᱭ ᱛᱚ ᱱᱤᱭᱚᱢ ᱦᱚᱸ ᱨᱚᱠᱠᱷᱟᱭᱮᱱᱟ ᱟᱨ ᱦᱟᱹᱱᱠᱩ ᱦᱚᱸ ᱵᱮᱥ ᱛᱮᱠᱚ ᱛᱟᱦᱮᱸᱭᱮᱱᱟ ᱦᱮ ᱚᱱᱟ ᱜᱮ
ᱦᱳᱭ ᱢᱤᱫᱴᱟᱝ ᱚᱱᱟ ᱫᱚ ᱱᱤᱭᱚᱢ ᱠᱟᱱᱟ ᱟᱵᱚᱣᱟᱜ ᱵᱚᱸᱜᱟ ᱵᱩᱨᱩ ᱱᱤᱭᱚᱢ ᱛᱮᱵᱚᱱ ᱪᱟᱞᱟᱜᱼᱟ ᱱᱟᱯᱟᱭ ᱛᱮᱜᱮ ᱦᱤᱡᱡᱩᱜ ᱟᱠᱚ ᱡᱤᱵᱽ ᱡᱚᱱᱛᱩ ᱠᱟᱱᱟ ᱠᱚ ᱟᱵᱚ ᱩᱱᱠᱩ ᱢᱟᱱ ᱢᱟᱹᱱᱢᱤ ᱞᱮᱠᱟ ᱡᱤᱣᱤ ᱛᱟᱵᱚᱱ ᱢᱮᱱᱟᱜᱼᱟ
ᱦᱳᱭ
ᱦᱩᱸ
ᱚᱱᱟᱜᱮ ᱟᱨ ᱡᱟᱦᱟᱱᱟᱜ ᱱᱤᱭᱟᱹ ᱵᱟᱹᱲᱮᱛᱮ ᱟᱵᱤᱱᱟᱜ ᱡᱩᱫᱤ ᱫᱤᱥᱟᱹ ᱦᱮᱱᱟᱜ ᱠᱷᱟᱡ
ᱦᱮᱸ ᱵᱟᱝᱟ ᱯᱟᱞᱮᱱ ᱴᱮᱭᱤᱢ ᱠᱚ ᱦᱩᱭ ᱡᱟᱣᱨᱟᱜ ᱠᱟᱱᱟ ᱤᱱᱠᱟᱹ ᱜᱮ ᱦᱮᱸᱥᱮ ᱴᱷᱤᱠ ᱴᱷᱤᱠ ᱜᱮᱭᱟ ᱛᱚᱵᱮ ᱟᱭᱢᱟ ᱟᱭᱢᱟ ᱥᱟᱨᱦᱟᱣ
ᱦᱟᱸ
ᱴᱷᱤᱠ